ᱦᱮᱞᱳᱣ᱾ ᱟᱸᱡᱚᱢ ᱫᱟᱵᱤᱱ ᱜᱚᱝᱠᱮ? ᱡᱚᱦᱟᱸᱨ ᱜᱮ ᱡᱚᱦᱟᱸᱨ ᱜᱮ ᱦᱚᱸ᱾
ᱟᱸᱡᱚᱢᱚᱜ ᱠᱟᱱᱟ ᱟᱞᱤᱧᱟᱜ? ᱟᱨ ᱜᱚᱝᱠᱮ ᱱᱤᱛᱚᱜ ᱫᱚ ᱚᱝᱠᱟᱱ ᱠᱟᱹᱢᱤ ᱠᱚᱦᱚᱸ ᱥᱮᱨᱠᱚᱢ ᱵᱟᱹᱞᱤᱧ ᱠᱟᱹᱢᱤ ᱵᱟᱲᱟᱜ ᱠᱟᱱᱟ ᱪᱮᱫ ᱦᱚᱸ ᱵᱟᱝ, ᱦᱚᱸᱜ-ᱚᱭ ᱚᱲᱟᱜ ᱠᱚᱨᱮ ᱜᱮ ᱪᱟᱥ ᱠᱟᱹᱢᱤ᱾ ᱦᱮᱸ ᱜᱚᱝᱠᱮ ᱪᱟᱥ ᱠᱟᱹᱢᱤ ᱠᱚᱫᱚ ᱦᱟᱸᱜ ᱪᱟᱵᱟ ᱟᱠᱟᱱ ᱛᱟᱞᱮᱭᱟ᱾ ᱟᱷ ᱦᱮᱸ ᱦᱮᱸ᱾ ᱟᱨ, ᱟᱨ ᱫᱟᱜ ᱠᱚᱦᱚᱸ ᱚᱱᱠᱟᱜᱮ ᱥᱮᱨᱢᱟ ᱫᱟᱜ ᱠᱚᱦᱚᱸ ᱚᱱᱠᱟᱜᱮ ᱡᱟᱹᱲᱤ ᱠᱮᱫᱟᱭ᱾ ᱟᱫᱚ ᱵᱟᱝ, ᱵᱟᱝ ᱫᱮᱨᱤ ᱠᱟᱛᱮ ᱟᱫᱚ ᱞᱚᱜᱚᱱ ᱜᱮ ᱨᱟᱠᱟᱵ ᱦᱳᱭᱮᱱᱟ᱾
ᱛᱟᱦᱚᱞᱮ ᱠᱟᱹᱢᱤ ᱠᱚᱫᱚ ᱵᱤᱱ ᱥᱩᱥᱟᱹᱨ ᱠᱮᱫ ᱛᱟᱵᱤᱱᱟ ᱛᱚ ᱛᱟᱦᱚᱞᱮ?
ᱦᱮᱸ ᱟᱫᱚ ᱚᱱᱟ ᱦᱚᱸ ᱫᱚᱦᱚ ᱜᱤᱰᱤ ᱠᱟᱛᱮ ᱮᱸ ᱡᱚᱠᱷᱚᱱ ᱫᱟᱜ ᱦᱳᱭ ᱠᱟᱱᱟ ᱩᱱ ᱫᱚ ᱨᱚᱦᱚᱭ ᱠᱟᱜ ᱦᱳᱭᱳᱜᱼᱟ, ᱟᱫᱚ ᱱᱟᱦᱟᱜ ᱯᱚᱨᱮᱛᱮ, ᱦᱮᱸ ᱦᱮᱸ, ᱟᱫᱚ ᱯᱚᱨᱮᱛᱮ ᱫᱟᱜᱟ ᱥᱮ ᱵᱟᱝ ᱦᱟᱸᱜ᱾ ᱟᱨ ᱟᱞᱮ ᱫᱚ ᱱᱟᱦᱟᱜ ᱱᱤᱭᱟᱹ ᱫᱷᱟᱣ ᱫᱚ ᱥᱚᱨᱱᱚ ᱞᱮ ᱨᱚᱦᱚᱭᱮᱜᱼᱟ ᱛᱚ ᱟᱫᱚ ᱚᱱᱟᱛᱮ ᱱᱟᱦᱟᱜ ᱵᱮᱥᱤ ᱫᱚ ᱵᱟᱞᱮ ᱫᱮᱨᱤᱭᱮᱫᱟ᱾
ᱟᱫᱚ ᱱᱮᱥ ᱫᱚ ᱱᱮᱛᱟᱨ ᱫᱚ ᱟᱹᱰᱤ ᱦᱚᱲ ᱟᱹᱰᱤ ᱡᱟᱭᱜᱟ ᱠᱚᱫᱚ ᱱᱟᱣᱟ ᱱᱟᱣᱟ ᱡᱤᱱᱤᱥ ᱠᱚ ᱦᱮᱡ ᱟᱠᱟᱱᱟ ᱛᱚ, ᱟᱫᱚ ᱱᱟᱣᱟ ᱱᱟᱣᱟ ᱪᱟᱹᱥ ᱠᱚᱠᱚ ᱤᱭᱟᱹᱭᱮᱫᱟ ᱵᱮᱥᱤ ᱥᱤᱨ ᱵᱷᱟᱜᱽ ᱜᱮ, ᱤᱛᱟᱹ ᱠᱚ ᱱᱮᱛᱟᱨ ᱫᱚ ᱟᱹᱰᱤ ᱡᱟᱭᱜᱟ ᱠᱚᱨᱫᱚ ᱥᱚᱨᱱᱚ ᱫᱚ ᱵᱟᱝ ᱠᱚ ᱨᱚᱦᱚᱭᱮᱫᱼᱟ ᱵᱮᱥᱤ᱾
ᱚ, ᱦᱮᱸ ᱟᱞᱮ ᱱᱚᱛᱮ ᱦᱚᱸ ᱟᱹᱰᱤ ᱦᱚᱲ ᱜᱚᱨᱚᱵᱽ ᱠᱚᱠᱚ ᱨᱚᱦᱚᱭᱮᱜ-ᱟ, ᱟ ᱫᱚ, ᱮᱸ ᱜᱳᱨᱚᱵᱽ ᱡᱟᱦᱟᱸᱭ ᱠᱚᱠᱚ ᱨᱚᱦᱚᱭᱮᱜᱼᱟ ᱩᱱᱠᱩ ᱫᱚ ᱱᱤᱛᱚᱜ ᱦᱚᱸᱠᱚ ᱨᱚᱦᱚᱭᱮᱫ ᱜᱮᱭᱟ᱾
ᱟᱫᱚ ᱱᱟᱹᱵᱤ ᱛᱮᱠᱚ ᱜᱤᱲᱤ ᱠᱟᱜᱼᱟ ᱛᱚ, ᱞᱮᱹᱴ ᱛᱮᱠᱚ ᱜᱤᱲᱤ ᱠᱟᱫᱟ ᱥᱮ᱾
ᱵᱟᱝ ᱜᱚᱝᱠᱮ ᱚᱱᱟ ᱫᱚ ᱪᱮᱛᱟ ᱢᱟᱱᱮ ᱞᱚᱜᱚᱱ ᱜᱮ ᱵᱮᱞᱮᱜᱼᱟ ᱪᱮᱛᱟᱹ ᱥᱚᱨᱱᱚ ᱠᱷᱚᱱ ᱫᱚ ᱟᱫᱚ ᱥᱚᱨᱱᱚ ᱫᱚ ᱠᱟᱹᱴᱤᱡ ᱴᱟᱭ ᱥᱚᱨᱱᱚ ᱫᱚ ᱠᱟᱹᱴᱤᱡ ᱴᱟᱭᱤᱢ ᱦᱟᱛᱟᱣᱟᱭ᱾
ᱦᱩᱸ᱾ ᱟᱫᱚ ᱡᱟᱦᱟᱸᱭ ᱠᱚ ᱪᱮᱜ ᱱᱚᱣᱟ ᱛᱟᱲᱟ ᱛᱟᱲᱤ ᱠᱚᱢ ᱴᱟᱭᱤᱱᱟᱜ ᱵᱚᱞᱛᱮ ᱟᱹᱞᱩ ᱢᱟᱹᱞᱩ ᱠᱚ ᱨᱚᱦᱚᱭᱟ ᱩᱝᱠᱩ ᱠᱚ ᱟᱫᱚ ᱞᱟᱦᱟ ᱛᱮᱠᱚ ᱤᱭᱟᱹᱭᱟ ᱥᱮ, ᱡᱮᱢᱚᱱ ᱢᱟᱹᱨᱤᱪ ᱠᱚ ᱤᱭᱟᱹ ᱠᱚᱠᱚ ᱨᱚᱦᱚᱭᱟ ᱛᱟᱲᱟᱼᱛᱟᱲᱤ ᱠᱚᱢ ᱴᱟᱭᱤᱢ ᱨᱮᱱᱟᱜ ᱦᱩᱲᱩ ᱪᱟᱥ ᱠᱟᱛᱮᱫ ᱦᱳᱲᱳ ᱠᱚ, ᱢᱟᱹᱨᱤᱪ ᱠᱚ, ᱡᱟᱦᱟᱸ ᱞᱟᱹᱭ ᱫᱟᱲᱮᱭᱟᱜᱼᱟ ᱟᱹᱞᱩ ᱠᱚ, ᱢᱟᱹᱨᱤᱪ ᱠᱚᱠᱚ ᱪᱟᱥ ᱜᱮᱭᱟ ᱛᱚ᱾ ᱠᱚᱢ ᱴᱟᱭᱤᱢ ᱨᱮᱱᱟᱜ ᱯᱷᱚᱥᱚᱞ ᱫᱚᱨᱠᱟᱨ ᱠᱟᱱᱟ, ᱛᱚ ᱟᱹᱵᱤᱱ ᱥᱮᱱ ᱢᱟᱹᱨᱤᱪ ᱠᱚᱠᱚ ᱪᱟᱹᱥ ᱜᱮᱭᱟ ᱥᱮ ᱵᱟᱝ?
ᱮᱸᱻ ᱢᱟᱹᱨᱤᱪ ᱫᱚ ᱱᱟᱦᱟᱜ ᱜᱚᱝᱠᱮ ᱚᱱᱠᱟ ᱫᱚ ᱵᱟᱠᱚ ᱪᱟᱥᱟ᱾ ᱟᱨ ᱚᱱᱮ, ᱟᱹᱞᱩ ᱦᱚᱸ ᱱᱟᱦᱟᱜ ᱵᱟᱠᱚ ᱪᱟᱥᱟ᱾ ᱠᱟᱞᱞᱟ ᱠᱚᱠᱚ ᱪᱟᱥ ᱵᱟᱲᱟᱭ, ᱦᱮᱸ ᱠᱟᱞᱞᱟ ᱠᱚᱠᱚ ᱪᱟᱥ ᱵᱟᱲᱟᱭ ᱜᱮᱭᱟ ᱦᱮᱸ᱾
ᱠᱟᱞᱞᱟ ᱛᱚ ᱪᱟᱞᱟᱣ ᱮᱱᱟ ᱥᱤᱡᱤᱱ ᱴᱟᱜ ᱫᱚ ᱯᱟᱨᱚᱢᱮᱱᱟ, ᱥᱮ ᱱᱮᱛᱟᱨ ᱦᱚᱸᱠᱚ ᱨᱚᱦᱚᱭ ᱜᱮᱭᱟ?
ᱵᱟᱝ ᱱᱚᱜᱼᱚᱭ, ᱱᱮᱛᱟᱨ ᱫᱚ ᱱᱟᱦᱟᱜ ᱵᱟᱠᱚ ᱨᱚᱦᱚᱭᱟ ᱱᱤᱛᱚᱜ ᱫᱚ ᱦᱟᱸᱜᱻ ᱚᱝᱠᱟ ᱠᱤᱪᱷᱩ ᱠᱤᱪᱷᱩ ᱡᱟᱭᱜᱟ ᱠᱚᱨᱮ, ᱚᱱᱮ ᱠᱟᱞᱞᱟ ᱞᱮᱠᱟᱱᱟᱜ ᱜᱮ ᱟᱨ ᱢᱤᱫᱴᱟᱝ ᱚᱱᱮ ᱡᱟᱦᱟᱸ ᱩᱪᱪᱷᱟᱹ ᱠᱚ ᱞᱟᱹᱭᱟ, ᱚᱱᱟ ᱚᱱᱟ ᱠᱚ ᱨᱚᱦᱚᱭ ᱠᱟᱫᱟ ᱱᱤᱭᱟᱹ ᱫᱷᱟᱣ ᱱᱚᱜᱼᱚᱭ ᱱᱤᱭᱟᱹ ᱥᱤᱡᱤᱱ ᱨᱮᱫᱚ᱾
ᱥᱤᱡᱤᱱ ᱵᱮᱥᱤ ᱪᱮᱫ ᱥᱟᱱ ᱥᱤᱡᱤᱱ ᱵᱮᱥᱤ ᱯᱮ ᱪᱟᱥᱟ ᱤᱭᱟᱹ ᱠᱚ ᱠᱟᱨᱞᱟ ᱠᱚ?
ᱠᱟᱨᱞᱟ ᱠᱚᱫᱚ ᱱᱟᱦᱟᱜ ᱜᱚᱝᱠᱮ ᱚᱱᱮ ᱱᱚᱜᱼᱚᱭ ᱦᱩᱲᱩ ᱠᱚ ᱨᱟᱠᱟᱵ ᱠᱟᱛᱮᱜ ᱱᱟᱦᱟᱜ ᱱᱚᱣᱟ, ᱱᱚᱜᱼᱚᱭ ᱪᱟᱥᱮᱫ ᱫᱚᱞᱮ ᱱᱤᱭᱟᱹ ᱱᱤᱭᱟᱹ ᱦᱩᱲᱩ ᱤᱨ ᱠᱟᱛᱮ ᱛᱟᱨᱯᱚᱨᱮ ᱟᱫᱚ ᱠᱟᱞᱞᱟ ᱪᱟᱥ ᱦᱩᱭᱩᱜ ᱛᱟᱞᱮᱭᱟ᱾
ᱪᱮᱫ ᱚᱱᱟ ᱪᱮᱫ, ᱪᱮᱫ ᱢᱟᱥ ᱨᱮᱯᱮ ᱨᱚᱦᱚᱭ-ᱟ ᱚᱱᱟ ᱪᱮᱫ ᱢᱟᱥ ᱠᱚᱨᱮ ᱯᱮ ᱤᱭᱟᱹ ᱨᱚᱦᱚᱭ-ᱟ?
ᱚᱱᱟ ᱫᱚ ᱜᱚᱝᱠᱮ ᱚᱝᱠᱟ ᱟᱸᱻ ᱠᱟᱛᱤᱠ ᱳᱭ ᱠᱟᱛᱤᱠ ᱵᱚᱸᱜᱟ ᱥᱮᱜ ᱾
ᱚᱱᱟ ᱨᱟᱵᱟᱝ, ᱨᱟᱵᱟᱝ ᱴᱟᱭᱤᱢ ᱥᱮ ᱚᱱᱟ ᱫᱚ ᱨᱟᱵᱟᱝ ᱜᱮᱛᱚ ᱯᱟᱲᱟᱜ ᱥᱤᱜ ᱠᱟ
ᱦᱮᱸ ᱚᱱᱟ ᱨᱟᱵᱟᱝ ᱴᱟᱭᱤᱢ ᱜᱮ᱾
ᱚ ᱟᱹᱞᱤᱧ ᱥᱮᱫ ᱫᱚ ᱚᱱᱟ ᱢᱟᱹᱨᱤᱪ ᱠᱚ ᱨᱚᱦᱚᱭ-ᱟ᱾ ᱟᱹᱵᱤᱱ ᱥᱮᱫ ᱡᱮᱢᱚᱱ ᱤᱭᱟᱹ ᱠᱚ ᱨᱚᱦᱚᱭ-ᱟ᱾ ᱟᱹᱞᱤᱧ ᱥᱮᱫ ᱫᱚ ᱚᱱᱟ ᱢᱟᱹᱨᱤᱪ, ᱟᱹᱞᱩ ᱵᱮᱥᱤᱨ ᱵᱷᱟᱜᱽ ᱜᱮ ᱢᱟᱹᱨᱤᱪ ᱜᱮᱠᱚ ᱪᱟᱥ-ᱟ ᱾
ᱟᱫᱚ ᱜᱚᱝᱠᱮ ᱚᱱᱟ ᱦᱮᱸ᱾ ᱚᱸᱻ ᱟᱹᱠᱷᱨᱤᱧ ᱢᱟᱱᱮ ᱟᱹᱠᱷᱨᱤᱧ ᱞᱮᱠᱟ ᱟᱨᱠᱤ᱾
ᱦᱮᱸ, ᱦᱮᱸ ᱚᱱᱟ ᱟᱹᱠᱷᱟᱨᱤᱧ ᱞᱮᱠᱟᱜ ᱜᱮ ᱚᱱᱟ ᱫᱚ ᱚᱱᱠᱟ ᱜᱚᱞᱟ ᱵᱟᱹᱭᱥᱟᱹᱜ-ᱟ᱾
ᱚ
ᱜᱚᱞᱟ ᱱᱚᱰᱮ ᱥᱩᱨ ᱥᱩᱯᱩᱨ ᱨᱮᱠᱚ ᱵᱟᱹᱭᱥᱟᱹᱜ-ᱟ ᱠᱷᱟᱹᱪᱤ ᱠᱚ ᱪᱟᱥ-ᱟ᱾ ᱟᱫᱚ ᱚᱱᱟ ᱨᱮᱫᱚ ᱧᱮᱞᱚᱜ ᱠᱟᱱᱟ ᱠᱚᱢ ᱠᱷᱚᱨᱪᱟᱭᱤ ᱦᱚᱸ ᱠᱚᱢ ᱜᱮᱭᱟ ᱟᱹᱞᱩ ᱪᱟᱥ ᱨᱮᱫᱚ ᱚᱱᱟᱜ ᱟᱹᱞᱩ ᱤᱛᱟᱹ ᱫᱟᱢ ᱵᱟᱝ ᱛᱟᱦᱮᱱᱟ ᱛᱚᱵᱮ ᱤᱭᱟᱹᱜ-ᱟ᱾ ᱱᱚᱣᱟ ᱫᱚ ᱯᱚᱧᱪᱟᱥ ᱛᱤᱨᱤᱥ ᱴᱟᱠᱟ ᱛᱟᱦᱮᱸ ᱨᱮᱦᱚᱸ ᱥᱚᱨᱵᱚᱱᱤᱢᱱᱚ ᱚᱱᱟ ᱛᱮᱦᱚᱸ ᱪᱟᱹᱥᱤ ᱫᱚ ᱵᱟᱭ ᱜᱩᱡᱩᱜ-ᱟ᱾
ᱦᱩᱸ᱾
ᱛᱟᱞᱦᱮ ᱟᱵᱤᱱ ᱠᱟᱨᱞᱟᱵᱤᱱ ᱪᱟᱥ ᱫᱚ ᱚᱱᱟ ᱪᱤᱫᱠᱟᱹ ᱨᱮᱴ ᱛᱮᱵᱮᱱ ᱟᱹᱠᱷᱨᱤᱧᱟ ᱚᱱᱟ ᱠᱚᱫᱚ?
ᱦᱮᱸ ᱚᱱᱟ ᱠᱚᱫᱚ ᱜᱚᱝᱠᱮ ᱨᱮᱴ ᱫᱚ ᱦᱟᱸᱜ ᱡᱩᱫᱤ ᱯᱳᱭᱞᱳ ᱥᱮᱫ ᱞᱤᱧ ᱨᱟᱠᱟᱵ ᱫᱟᱲᱮᱜ-ᱟ ᱛᱟᱞᱦᱮ ᱱᱟᱸᱜ ᱛᱟᱦᱮᱱ ᱜᱮᱭᱟ ᱚᱱᱠᱟ ᱪᱚᱞᱞᱤᱥ ᱴᱟᱠᱟ᱾ ᱯᱚᱧᱪᱟᱥ ᱴᱟᱠᱟ ᱠᱮᱡᱤ᱾
ᱵᱟᱝ ᱜᱚᱞᱟ ᱵᱟᱹᱭᱥᱟᱹᱜ-ᱟ ᱥᱮ ᱟᱹᱵᱤᱱ ᱦᱟᱴ ᱵᱤᱱ ᱤᱫᱤᱭᱟ ᱟᱹᱠᱷᱨᱤᱧ?
ᱵᱟᱝ ᱜᱚᱞᱟ ᱵᱟᱹᱭᱥᱟᱹᱜ-ᱟ᱾
ᱦᱚᱸ᱾
ᱟᱨ ᱦᱟᱴ, ᱦᱟᱴ ᱨᱮᱫᱚ ᱩᱱᱟᱹᱜ ᱜᱚᱝᱠᱮ ᱪᱤᱠᱟᱹ ᱛᱮᱵᱤᱱ ᱟᱹᱠᱷᱨᱤᱧᱟ ᱢᱟᱱᱮ ᱦᱮᱸ᱾
ᱚ
ᱟᱨ ᱚᱱᱠᱟ ᱢᱟᱱᱮ ᱠᱩᱭᱱᱴᱮᱞ, ᱠᱩᱭᱤᱱᱴᱮᱞ ᱨᱟᱠᱟᱵᱟ ᱛᱚ ᱟᱫᱚ ᱡᱩᱫᱤ ᱯᱨᱚᱛᱷᱚᱢ ᱥᱮᱫ ᱡᱩᱫᱤ ᱮᱸᱻᱢᱟᱱᱮ ᱡᱷᱚᱛᱚ ᱠᱷᱚᱱᱟᱜ ᱞᱟᱦᱟ ᱡᱩᱫᱤ ᱨᱟᱠᱟᱵ ᱫᱟᱲᱮᱭᱟᱜ-ᱟ ᱞᱤᱧ ᱛᱟᱞᱦᱮ ᱞᱟᱵᱷᱽ ᱫᱚ ᱦᱟᱸᱜ ᱛᱟᱦᱮᱱ ᱜᱮᱭᱟ ᱵᱷᱟᱜᱮ ᱜᱮ ᱵᱷᱟᱜᱮ ᱜᱮ ᱯᱩᱭᱥᱟᱹᱜ-ᱟ ᱟᱨ ᱡᱩᱫᱤ ᱚᱱᱠᱟ ᱡᱷᱚᱛᱚ ᱦᱚᱲ ᱥᱟᱞᱟᱜ ᱜᱮ ᱡᱚᱛᱚ ᱦᱚᱲ ᱢᱤᱫ ᱥᱟᱣ ᱛᱚ ᱡᱩᱫᱤ ᱨᱟᱠᱟᱵ ᱛᱟᱞᱮᱭᱟ᱾ ᱟᱫᱚ ᱱᱟᱜ ᱢᱟᱱᱮ ᱞᱚᱥ ᱫᱚ ᱵᱟᱝ ᱛᱟᱦᱮᱸᱱᱟ᱾ ᱢᱚᱴᱟ ᱢᱩᱴᱤ ᱞᱟᱵᱷᱽ ᱫᱚ ᱛᱟᱦᱮᱱ ᱜᱮᱭᱟ ᱠᱷᱚᱨᱪᱟ ᱨᱟᱠᱟᱵ ᱠᱟᱛᱮ ᱞᱟᱵᱷᱽ ᱫᱚ ᱛᱟᱦᱮᱱ ᱜᱮᱭᱟ᱾
ᱦᱮᱸ ᱟᱹᱵᱤᱱ ᱡᱩᱫᱤ ᱞᱟᱦᱟ ᱛᱮ ᱵᱤᱱ ᱳᱰᱳᱠᱟ ᱠᱟᱹᱴᱤᱡ ᱫᱟᱢ ᱵᱮᱥᱤ ᱛᱟᱦᱮᱱᱟ᱾ ᱡᱷᱚᱛᱚ ᱦᱚᱲ ᱡᱩᱫᱤ ᱠᱚ ᱳᱰᱳᱠ ᱜᱚᱫᱟ ᱛᱚᱠᱷᱚᱱ ᱫᱟᱢ ᱫᱚ ᱟᱫᱚ ᱚᱱᱠᱟ ᱥᱮ ᱨᱚᱠᱚᱢ ᱫᱚ ᱵᱟᱝ ᱵᱤᱱ ᱧᱟᱢᱟ᱾
ᱦᱮᱸ᱾
ᱟᱨ ᱢᱟᱹᱨᱤᱪ ᱠᱚᱦᱚᱸ ᱚᱱᱠᱟ ᱜᱮ ᱜᱚᱝᱠᱮ ᱱᱚᱛᱮ ᱢᱟᱹᱨᱤᱪ ᱡᱩᱫᱤ ᱞᱟᱸᱜᱟᱢ ᱛᱮᱞᱤᱧ ᱨᱚᱦᱚᱭ ᱜᱚᱫᱟ ᱛᱟᱲᱟ ᱛᱟᱲᱤ ᱳᱰᱳᱝ-ᱟ ᱛᱟᱞᱦᱮ ᱨᱮᱴ ᱫᱚ ᱵᱷᱟᱜᱮ ᱜᱮᱞᱤᱧ ᱧᱟᱢᱟ᱾ ᱡᱚᱠᱷᱚᱱ
ᱦᱮᱞᱳ ᱦᱮᱞᱳ ᱦᱮᱞᱳ ᱦᱮᱞᱳ